ᱦᱮᱸᱻ
ᱦᱳᱸᱻ
ᱦᱮᱸᱻ ᱟᱸᱡᱚᱼᱢᱚᱜᱼᱟ ᱼᱼᱼ ᱞᱟᱹᱭᱮᱫ ᱠᱟᱹᱱᱟᱹᱧ, ᱪᱮᱫ ᱠᱚᱢ ᱪᱤᱠᱟᱹ ᱵᱟᱲᱟᱭᱮᱫ?
ᱦᱚᱸᱼ ᱪᱮᱫ ᱠᱚᱧ ᱪᱤᱠᱟᱹ ᱵᱟᱹᱧ ᱪᱤᱠᱟᱹ ᱪᱤᱠᱟᱹ ᱵᱟᱲᱟᱭᱮᱫᱟ᱾ ᱮᱢᱱᱤ ᱜᱮ ᱫᱩᱲᱩᱵ ᱵᱟᱲᱟ᱾ ᱠᱟᱱ ᱛᱟᱦᱮᱸᱱᱟ ᱟᱫᱚ ᱦᱳᱭ - ᱦᱳᱭ ᱚᱱᱟ ᱠᱚᱫᱚ ᱵᱮᱞᱟ
ᱦᱳᱭᱼᱼᱼ
ᱟᱨᱢᱼᱼᱼ ᱟᱢᱟᱜ ᱪᱚ ᱵᱟᱲᱟᱭᱮᱫᱼᱟ᱾
ᱤᱧ ᱦᱚᱸ ᱱᱚᱜᱼᱚᱭ ᱫᱩᱲᱩᱵ ᱵᱟᱲᱟ ᱟᱠᱟᱱᱟᱹᱧ, ᱟᱨ ᱡᱚᱢ ᱠᱚᱼᱫᱚ ᱦᱩᱭ ᱥᱟᱹᱛ ᱟᱠᱟᱱᱟ᱾ ᱟᱫᱩᱧ ᱢᱮᱱᱮᱫ ᱛᱟᱦᱮᱸᱫᱚ ᱟᱯᱮ ᱥᱮᱫ ᱫᱚ ᱦᱚᱞᱟ ᱢᱟᱫᱷᱮᱨ ᱫᱚ ᱫᱟᱜ ᱵᱟᱲᱟ ᱠᱮᱫ ᱜᱮᱭᱟ ᱥᱮ ᱵᱟᱝᱟ?
ᱚᱸᱻ ᱦᱚᱞᱟ ᱢᱟᱫᱷᱮᱨ ᱦᱟᱝ ᱦᱚᱞᱟ ᱢᱟᱫᱷᱮᱨ ᱟᱞᱮᱥᱮᱫ ᱫᱚᱼᱼ ᱵᱟᱝ ᱮ ᱫᱟᱜ ᱟᱠᱟᱫᱟ ᱾ ᱫᱟᱜ ᱜᱮ ᱵᱟᱝ ᱮ ᱫᱟᱜ ᱟᱠᱟᱫᱟ᱾ ᱢᱟᱱᱮ ᱮᱛᱚ ᱞᱚᱞᱚ ᱠᱟᱱᱟ ᱥᱮ, ᱮᱛᱚ ᱞᱚᱞᱚ ᱠᱟᱱᱟ᱾ ᱪᱮᱫ ᱦᱚᱸ ᱵᱟᱢ ᱞᱟᱹᱭ ᱫᱟᱲᱮ ᱠᱮᱭᱟ᱾ ᱠᱤᱪᱷᱩ ᱫᱤᱱ ᱦᱩᱭᱱᱟ ᱾ ᱠᱤᱪᱩ ᱫᱤᱱᱼᱼ ᱟᱸᱡᱚᱢ ᱫᱟᱹᱧ ᱟᱭᱢᱟ ᱥᱮᱱ ᱜᱮᱭ ᱫᱟᱜ ᱮ ᱫᱟᱭ ᱮᱵᱟᱨ ᱤᱧ ᱡᱟᱦᱟᱸᱱᱟᱜ ᱤᱧ ᱛᱟᱦᱮᱸᱱ ᱯᱮᱭᱟᱹᱜ ᱚᱸᱰᱮ ᱫᱚ ᱟᱯᱟ ᱛᱚᱼᱛᱚ ᱮᱠᱷᱚᱱᱚ ᱵᱟᱝ ᱮ ᱫᱟᱜ ᱟᱠᱟᱫᱟ᱾ ᱛᱮᱦᱮᱧ ᱦᱚᱸ ᱵᱟᱝ ᱮ ᱫᱟᱜ ᱠᱟᱫᱟ᱾ ᱛᱮᱦᱮᱧ ᱦᱚᱸ ᱚᱠᱟᱥᱮᱱᱮ ᱫᱟᱜ ᱮᱫ ᱠᱟᱱ ᱛᱟᱦᱮᱸᱫᱱᱟ ᱟᱸᱡᱚᱢ ᱠᱮᱫᱟᱹᱧ ᱟᱹᱰᱤ ᱟᱸᱴᱚ ᱜᱮ᱾ ᱚᱠᱟ ᱼ ᱚᱠᱟ ᱥᱮᱱ ᱟᱨᱠᱮ᱾
ᱟᱻ ᱟᱞᱮ ᱥᱮᱱ ᱫᱚ ᱵᱟᱭ ᱫᱟᱜ ᱠᱟᱫᱟ᱾ ᱟᱫᱚ ᱟᱯᱮᱥᱮᱱᱮ ᱫᱟᱜ ᱠᱟᱫᱟᱭ ᱠᱮ?
ᱦᱳᱭ ᱟᱞᱮ ᱥᱮᱜ ᱫᱚ ᱛᱮᱦᱮᱧ ᱜᱟᱯᱟᱭ ᱫᱟᱜ ᱵᱟᱲᱟ ᱠᱮᱫ ᱜᱮᱭᱟ᱾
ᱟᱪᱪᱷᱟ ᱼ ᱟᱪᱪᱷᱟ
ᱟᱫᱚ ᱢᱤᱱᱟᱹᱜ ᱠᱟᱱᱟ? ᱠᱷᱮᱞᱳᱰ ᱠᱚᱢ ᱠᱩᱥᱤᱭᱟᱜ ᱜᱮᱭᱟ?
ᱠᱷᱮᱞᱳᱰ ᱠᱚ ᱦᱟᱝᱼᱼᱼ ᱠᱷᱮᱞᱳᱴ ᱠᱚ ᱠᱩᱥᱤ ᱫᱚᱧ ᱠᱩᱥᱤᱭᱟᱼᱜ ᱜᱮᱭᱟ ᱟᱫᱚᱼᱼᱼ ᱢᱟᱱᱮ ᱚᱝᱠᱟ ᱫᱚ ᱪᱮᱫ ᱠᱷᱮᱞ ᱜᱮ ᱵᱟᱹᱧ ᱠᱷᱮᱞ ᱠᱟᱱᱟ ᱥᱮ! ᱢᱟᱱᱮ ᱪᱮᱫ ᱞᱮᱠᱟᱱ ᱠᱷᱮᱞᱳᱰ ᱮᱢ ᱞᱟᱹᱭ ᱫᱟ᱾ ᱚᱱᱮ ᱡᱟᱦᱟᱸ ᱯᱷᱩᱴᱵᱚᱞ, ᱠᱨᱤᱠᱮᱴ, ᱚᱝᱠᱟᱱᱟᱼᱜ ᱠᱷᱮᱞᱳᱰ ᱛᱚ
ᱦᱳᱭ ᱯᱷᱩᱴᱵᱚᱞ, ᱠᱤᱨᱠᱮᱴ, ᱱᱚᱣᱟ ᱠᱚ᱾
ᱦᱚᱸᱻ ᱠᱩᱥᱤ ᱫᱚ ᱵᱚᱞᱛᱮ ᱚᱝᱠᱟ ᱫᱚ ᱢᱟᱱᱮᱼᱼᱼ ᱴᱷᱤᱠ ᱜᱮᱭᱟ ᱢᱟᱱᱮ ᱩᱱᱟᱹᱜ ᱡᱮ ᱠᱩᱥᱤ ᱚᱝᱠᱟ ᱢᱤᱫᱴᱮᱱ ᱠᱩᱥᱤ ᱫᱚ ᱵᱟᱹᱱᱩᱜ ᱛᱤᱧᱟᱹ᱾ ᱠᱷᱮᱞᱳᱰ ᱫᱚ ᱧᱮᱞ ᱦᱚᱸᱻ ᱵᱟᱹᱧ ᱧᱮᱞ ᱵᱟᱲᱟᱭ ᱜᱮᱭᱟ᱾ ᱢᱮᱱᱠᱷᱟᱱ ᱠᱩᱥᱤ ᱦᱚᱸ ᱩᱱᱟᱹᱜ ᱫᱚ ᱢᱟᱱᱮ ᱩᱱᱟᱹᱜ ᱴᱟᱜ ᱜᱤᱧ ᱠᱩᱥᱤᱭᱟᱜᱼᱟ ᱚᱝᱠᱟ ᱫᱚ ᱵᱟᱝ ᱢᱟᱱᱮ ᱴᱷᱤᱠ ᱜᱮᱭᱟ ᱠᱷᱮᱞᱳᱰ ᱦᱩᱭᱩᱜ ᱜᱮᱭᱟ ᱚᱱᱟᱜᱮ ᱟᱨᱠᱤ ᱟᱢ ᱫᱚᱪ
ᱛᱮ ᱱᱚᱣᱟ ᱫᱟᱬᱟᱱ ᱠᱚ
ᱫᱟᱬᱟᱱ ᱠᱚ ᱦᱮᱸ ᱫᱟᱬᱟᱱ ᱠᱚᱫᱚ ᱠᱩᱥᱤ ᱫᱚ ᱠᱩᱥᱤ ᱜᱮ ᱫᱟᱬᱟᱱ ᱟᱢ ᱞᱟᱹᱭ ᱢᱮ ᱫᱟᱬᱟᱱ ᱫᱚ ᱚᱠᱚᱭ ᱵᱟᱭ ᱠᱩᱥᱤᱭᱟᱜᱼᱟ ᱫᱟᱬᱟᱱ ᱫᱚ
ᱱᱚᱣᱟ ᱫᱤᱥᱚᱢ ᱨᱮᱱ ᱡᱚᱛᱚ ᱦᱚᱭ ᱱᱚᱣᱟ ᱫᱤᱥᱚᱢ ᱨᱮᱱ ᱡᱚᱛᱚ ᱞᱮᱠᱟᱱ ᱢᱟᱹᱱᱢᱤ ᱜᱮ ᱫᱟᱬᱟᱱ ᱫᱚᱠᱚ ᱠᱩᱥᱤᱭᱟᱜ ᱜᱮᱭᱟ ᱫᱟᱨᱟ ᱫᱟᱲᱟᱢ ᱢᱟᱱᱮ ᱫᱟᱬᱟᱱᱮᱢ ᱥᱮᱱ ᱞᱮᱱᱠᱷᱟᱱ ᱜᱮ ᱟᱢᱟᱜ ᱢᱤᱫᱴᱟᱱ ᱵᱚᱦᱚᱜ ᱢᱟᱱᱮ ᱚᱲᱟᱜ ᱨᱮ ᱛᱟᱦᱮ ᱛᱟᱦᱮ ᱛᱮ ᱥᱮ ᱢᱤᱫᱴᱮᱱ ᱠᱟᱹᱢᱤᱨᱮᱢ ᱢᱤᱫᱴᱮᱡ ᱠᱟᱹᱢᱤ ᱥᱟᱶ ᱢᱟᱱᱮ ᱡᱚᱯᱲᱟᱣ ᱢᱮᱱᱟᱢᱟ ᱚᱱᱟᱢ ᱠᱟᱹᱢᱤᱭᱮᱫᱟ ᱥᱮ ᱚᱱᱟ ᱠᱟᱹᱢᱤ ᱠᱟᱹᱢᱤᱛᱮ ᱵᱚᱦᱚᱜ ᱠᱚᱡ ᱦᱚᱢ ᱧᱮᱞ ᱛᱟᱞᱮ ᱢᱤᱫᱴᱟᱱ ᱲ ᱮᱜ ᱯᱮᱨᱮᱜ ᱵᱩᱡᱩᱜᱼᱟ
ᱛᱟᱞᱟ ᱥᱮ ᱛᱤᱱᱟᱹᱜ ᱩ
ᱦᱚᱭ ᱟᱫᱚ ᱫᱟᱬᱟᱱ ᱪᱟᱞᱟᱣ ᱞᱮᱱᱠᱷᱟᱱ ᱢᱚᱱᱮ ᱠᱚᱦᱚᱸ ᱵᱷᱟᱹᱜᱤ ᱦᱮᱸ ᱞᱟᱹᱭᱫᱟᱹᱧ ᱫᱟᱬᱟᱱ ᱪᱟᱞᱟᱣ ᱞᱮᱱᱠᱷᱟᱱ ᱢᱚᱱᱮ ᱠᱚᱦᱚᱸ ᱵᱷᱟᱹᱜᱤ ᱵᱩᱡᱷᱟᱹᱜᱼᱟ ᱚᱲᱟᱜ ᱨᱮ ᱛᱟᱦᱮᱸ ᱛᱟᱦᱮᱸ ᱛᱮ ᱞᱟᱸᱜᱟ ᱦᱚᱸ ᱵᱩᱡᱷᱟᱹᱣ ᱜᱮᱭᱟ ᱵᱩᱡᱷᱟᱹᱣ ᱜᱚᱫᱚᱜ ᱜᱮᱭᱟ ᱟᱫᱚ ᱫᱟᱬᱟ ᱪᱟᱞᱟᱣ ᱞᱮᱱᱠᱷᱟᱱ ᱮᱠᱴᱩ ᱢᱚᱱᱮ ᱠᱚᱦᱚᱸ ᱱᱟᱯᱟᱭ ᱱᱤᱨᱞᱟᱹ ᱥᱟᱺᱦᱤᱡ ᱵᱩᱡᱷᱟᱹᱜᱼᱟ
ᱦᱳᱭ ᱦᱚᱭ ᱨᱮ ᱴᱷᱤᱠᱮᱢ ᱞᱟᱹᱭ ᱠᱟᱫᱟ ᱱᱚᱣᱟ ᱮᱠᱫᱚᱢ ᱴᱷᱤᱠ
ᱦᱳᱭ
ᱟᱫᱚ ᱟᱢ ᱦᱚᱸ ᱫᱚᱢᱮ ᱫᱟᱬᱟᱱᱮᱢ ᱪᱟᱞᱟᱜ ᱜᱮᱭᱟ ᱥᱮ ᱪᱮᱫ
ᱦᱳᱭ ᱤᱧᱦᱩᱧ ᱠᱩᱥᱤᱭᱟᱜ ᱜᱮᱭᱟ ᱫᱟᱬᱟᱱ ᱚᱲᱟᱜ ᱨᱮ ᱛᱟᱦᱮᱸ ᱛᱟᱦᱮᱸ ᱛᱮ ᱞᱟᱸᱜᱟ ᱜᱮ ᱵᱩᱡᱽ ᱜᱚᱫᱚᱜ ᱜᱮᱭᱟ ᱟᱫᱚ ᱢᱚᱱᱮ ᱦᱩᱭ ᱜᱚᱫᱚᱜ ᱜᱮᱭᱟ ᱡᱮ ᱠᱟᱹᱴᱤᱡ ᱡᱟᱦᱟᱸ ᱥᱮᱜ ᱫᱟᱬᱟ ᱟᱹᱜᱩ ᱞᱮᱱᱠᱷᱟᱱ ᱢᱚᱱᱮ ᱡᱤᱣᱤ ᱠᱚ ᱱᱟᱯᱟᱭ ᱥᱟᱺᱦᱤᱡ ᱵᱩᱡᱷᱟᱹᱜᱼᱟ ᱚᱱᱟᱛᱮ ᱫᱟᱬᱟᱱ ᱠᱚᱫᱚᱧ ᱠᱩᱥᱤᱭᱟᱜ ᱜᱮᱭᱟ
ᱟᱪᱪᱷᱟ ᱟᱨ ᱚᱱᱟ ᱡᱟᱸᱦᱟᱸ ᱠᱷᱮᱞᱚᱰ ᱠᱚᱢ ᱞᱟᱹᱭ ᱠᱮᱫᱟ ᱠᱷᱮᱞᱚᱰ ᱠᱚᱦᱚᱸᱢ ᱠᱩᱥᱤᱭᱟᱜ ᱜᱮᱭᱟ ᱥᱮ ᱠᱷᱮᱞᱚᱰ ᱛᱟᱯᱚᱨ ᱠᱷᱮᱞᱚᱰ ᱧᱮᱞ ᱥᱮ ᱟᱢ ᱦᱚᱢ ᱠᱷᱮᱞ ᱵᱟᱲᱟᱣ ᱠᱟᱱᱟ ᱱᱮᱝᱠᱟ
ᱦᱮᱸ ᱤᱧᱫᱚ ᱠᱷᱮᱞ ᱠᱚᱫᱚ ᱢᱮᱱᱛᱮ ᱱᱚᱣᱟ ᱡᱟᱸᱦᱟᱸ ᱯᱷᱩᱴᱵᱚᱞ ᱵᱚᱱ ᱢᱮᱱᱮᱫ ᱠᱟᱱᱟ ᱚᱱᱟ ᱜᱤᱧ ᱠᱩᱥᱤᱭᱟᱜ ᱜᱮᱭᱟ ᱟᱨ ᱚᱱᱟ ᱜᱮ ᱤᱧᱦᱩᱧ ᱠᱷᱮᱞ ᱵᱟᱲᱟᱭᱮᱫᱟ ᱱᱚᱣᱟ ᱦᱚᱲᱢᱚ ᱱᱟᱯᱟᱭ ᱛᱟᱸᱦᱮᱸ ᱠᱷᱟᱹᱛᱤᱨ
ᱟᱪᱪᱷᱟ ᱪᱷᱟ ᱟᱫᱚ ᱫᱤᱱᱟᱹᱢ ᱞᱮᱠᱟ ᱜᱮᱢ ᱠᱷᱮᱞ ᱜᱮᱭᱟ ᱥᱮ ᱯᱷᱩᱴᱵᱚᱞ ᱫᱚ
ᱫᱤᱱᱟᱹᱢ ᱞᱮᱠᱟ ᱫᱚ ᱵᱟᱝ ᱤᱧ ᱠᱷᱮᱞ ᱜᱮᱭᱟ ᱡᱟᱸᱦᱟᱸ ᱛᱤᱥ ᱠᱚᱨᱮᱜ ᱜᱤᱧ ᱠᱷᱮᱞ ᱵᱟᱲᱟᱭ
ᱟᱪᱪᱷᱟ ᱪᱷᱟ ᱡᱟᱸᱦᱟᱸ ᱛᱤᱥ ᱠᱚᱨᱮ ᱫᱚ ᱪᱮᱫᱟᱜ ᱫᱤᱱᱟᱹᱢ ᱫᱚ ᱪᱮᱫᱟᱜ ᱵᱟᱢ ᱠᱷᱮᱞ ᱠᱮᱭᱟ
ᱫᱤᱱᱟᱹᱢ ᱫᱚ ᱚᱠᱛᱚ ᱵᱟᱝ ᱚᱱᱠᱟ ᱵᱟᱝ ᱠᱩᱲᱟᱹᱣ ᱜᱚᱫᱚᱜ ᱜᱮᱭᱟ ᱟᱨ ᱱᱚᱣᱟ ᱠᱟᱢᱤ ᱪᱟᱯᱨᱮ ᱛᱟᱸᱦᱮᱸ ᱞᱮᱱᱠᱷᱟᱱ ᱟᱫᱚ ᱠᱷᱮᱞᱚᱰ ᱠᱚᱸᱦᱚᱸ ᱵᱟᱝ ᱪᱟᱞᱟᱣ ᱦᱩᱭᱩᱜ ᱜᱮᱭᱟ ᱟᱨ ᱡᱟᱸᱦᱟᱸ ᱛᱤᱥ ᱠᱚᱨᱮᱜ ᱱᱚᱝᱠᱟ ᱠᱟᱢᱤ ᱠᱚ ᱵᱟᱝ ᱛᱟᱦᱮᱱ ᱜᱮᱭᱟ ᱩᱱ ᱚᱠᱛᱚ ᱫᱚ ᱟᱫᱚ ᱠᱷᱮᱞ ᱠᱚ ᱪᱟᱞᱟᱣ ᱦᱳᱭᱳᱜ ᱜᱮᱭᱟ
ᱟᱪᱪᱷᱟ ᱟᱪᱪᱷᱟ ᱵᱩᱡᱽ ᱠᱤᱫᱟᱹᱧ ᱟᱹᱰᱤ ᱱᱟᱯᱟᱭ
ᱞᱟᱹᱭ ᱫᱟᱹᱧ ᱟᱢᱫᱚ ᱚᱞᱪᱤᱠᱤ ᱠᱚᱢ ᱠᱩᱥᱤᱭᱟᱜ ᱜᱮᱭᱟ ᱥᱮ ᱵᱟᱝ
ᱦᱳᱭ ᱠᱩᱥᱤᱭᱟᱜ ᱜᱤᱭᱟᱹᱧ ᱚᱞᱪᱤᱠᱤ ᱛᱮᱧ ᱠᱩᱥᱤᱭᱟᱜ ᱜᱮᱭᱟ ᱚᱞᱪᱤᱠᱤ ᱚᱞ ᱯᱟᱲᱦᱟᱣ ᱪᱤᱠᱤ ᱡᱚᱛᱚᱜᱤᱧ ᱠᱩᱥᱤᱭᱟᱜ ᱜᱮᱭᱟ
ᱦᱚᱭ
ᱟᱢ ᱫᱚ ᱟᱢᱫᱚ ᱚᱞᱪᱤᱠᱤᱢ ᱵᱟᱲᱟᱭ ᱜᱮᱭᱟ
ᱦᱮᱸ ᱤᱧ ᱫᱚ ᱚᱞᱪᱤᱠᱤᱧ ᱵᱟᱲᱟᱭ
ᱟᱪᱪᱷᱟ ᱛᱤᱱᱟᱹᱜ ᱴᱟᱢ ᱠᱩᱥᱤᱭᱟᱜ ᱜᱮᱭᱟ
ᱚᱞ ᱪᱤᱠᱤᱛᱮ ᱮᱱᱫᱚ ᱠᱩᱥᱤᱭᱟᱜ ᱜᱤᱧ ᱟᱰᱤ ᱜᱟᱱ ᱜᱮ
ᱩᱸ ᱟᱪᱪᱷᱟ ᱟᱪᱪᱷᱟ
ᱟᱵᱚᱱᱟᱜ ᱪᱤᱠᱤ ᱛᱮᱜ ᱜᱮ ᱱᱚᱣᱟ ᱯᱟᱨᱥᱤ ᱱᱚᱣᱟ ᱠᱚ ᱡᱩᱫᱤ ᱵᱟᱝ ᱵᱚᱱ ᱠᱩᱥᱤᱭᱟᱜᱼᱟ ᱛᱮᱧ ᱪᱮᱫ ᱵᱚᱱ ᱠᱩᱥᱤᱭᱟᱜᱼᱟ ᱛᱟᱞᱮ ᱵᱟᱝ
ᱦᱳᱭ ᱦᱳᱭ ᱱᱚᱣᱟ ᱮᱠ ᱫᱚᱢ ᱮᱠᱫᱚᱢ ᱱᱚᱣᱟ ᱫᱚ ᱮᱠᱫᱚᱢ ᱥᱟᱹᱨᱤ ᱠᱟᱛᱷᱟᱢ ᱞᱟᱹᱭ ᱟᱠᱟᱫᱟ ᱟᱵᱚᱣᱟᱜ ᱪᱤᱠᱤ ᱟᱵᱚᱣᱟᱜ ᱯᱟᱨᱥᱤ ᱟᱵᱚ ᱡᱚᱫᱤ ᱵᱟᱵᱚ ᱫᱩᱞᱟᱹᱲᱟᱜᱼᱟ ᱛᱟᱦᱞᱮ ᱮᱴᱟᱜ ᱡᱟᱹᱛ ᱨᱮ ᱮᱴᱟᱜ ᱦᱮᱸ ᱢᱟᱱᱮ ᱮᱴᱟᱜ ᱡᱟᱹᱛᱤ ᱨᱮᱱ ᱦᱚᱲ ᱛᱚ ᱚᱱᱟ ᱫᱚ ᱟᱨ ᱵᱟᱭ ᱫᱩᱞᱟᱹᱲᱟ ᱛᱟᱢᱟ ᱵᱟᱭ ᱯᱟᱲᱤᱥᱟᱛ ᱤᱭᱟᱹ ᱛᱟᱢᱟ ᱢᱟᱹᱱᱥᱮ
ᱵᱚᱣᱟᱜ ᱦᱚᱸᱜᱼᱚᱭ ᱞᱟᱭ ᱞᱟᱠᱪᱟᱨ ᱮᱱᱮᱡ ᱥᱮᱨᱮᱧ ᱱᱚᱣᱟ ᱠᱚᱫᱚ ᱥᱮᱬᱟ ᱮᱠᱟᱞ ᱞᱟᱠᱛᱤ ᱠᱟᱱ ᱜᱮᱭᱟ ᱛᱟᱵᱚᱱᱟ ᱟᱵᱚᱣᱟᱜ ᱟᱨ ᱱᱚᱣᱟ ᱠᱚ ᱵᱟᱵᱚᱱ ᱥᱮᱬᱟ ᱞᱮᱱ ᱠᱷᱟᱱ ᱟᱵᱚ ᱵᱟᱵᱚᱱ ᱵᱩᱡᱽ ᱫᱟᱲᱮᱭᱟᱜᱼᱟ ᱱᱚᱣᱟ ᱨᱮᱱᱟᱜ ᱟᱥᱚᱞ ᱨᱟᱥᱟ ᱛᱮᱜ ᱪᱮᱫ ᱠᱟᱱᱟ ᱥᱮ ᱜᱟᱵᱮ ᱛᱮᱜ
ᱮᱠ ᱫᱚ ᱮᱠᱫᱚᱢ ᱮᱠᱫᱚᱢ ᱮᱠᱫᱚᱢ ᱮᱠᱫᱚᱢ ᱴᱷᱤᱠ ᱜᱮᱢ ᱞᱟᱹᱭ
ᱟᱫᱚ ᱟᱢ ᱫᱚ ᱮᱱᱮᱡ ᱥᱮᱨᱮᱧ ᱠᱚᱢ ᱠᱩᱥᱤᱭᱟᱜ ᱜᱮᱭᱟ ᱥᱮ ᱵᱟᱝᱼᱟ
ᱦᱳᱭ ᱠᱩᱥᱤᱭᱟᱜ ᱜᱤᱭᱟᱹᱧ ᱮᱱᱮᱡ ᱥᱮᱨᱮᱧ ᱮᱱᱮᱡ ᱥᱮᱨᱮᱧ ᱟᱵᱟᱨ ᱚᱠᱚᱭ ᱵᱟᱭ ᱠᱩᱥᱤᱭᱟᱜᱼᱟ ᱞᱟᱹᱭ ᱢᱮ ᱮᱱᱮᱡ ᱥᱮᱨᱮᱧ ᱫᱚ ᱠᱩᱥᱤᱭᱟᱜ ᱜᱤᱭᱟᱹᱧ ᱟᱰᱤ ᱩᱛᱟᱹᱨ ᱜᱮ
ᱟᱵᱚ ᱢᱟ ᱥᱟᱱᱟᱢᱜᱮ ᱟᱵᱚ ᱢᱟ ᱥᱟᱱᱟᱢ ᱜᱮ ᱥᱟᱱᱛᱟᱲ ᱠᱟᱱᱟᱵᱚᱱ ᱟᱨ ᱟᱵᱚ ᱡᱩᱫᱤ ᱱᱚᱣᱟ ᱮᱱᱮᱡ ᱠᱩᱥᱤᱟᱜᱼᱟ ᱛᱟᱦᱚᱞᱮ ᱚᱠᱚᱭ ᱠᱩᱥᱤᱭᱟᱜᱼ ᱟ ᱵᱟᱝ
ᱮᱠᱫᱚᱢ ᱥᱮ ᱟᱨ ᱟᱵᱚ ᱡᱩᱫᱤ ᱟᱵᱩᱣᱟᱜ ᱮᱱᱮᱡ ᱥᱮᱨᱮᱧ ᱠᱚᱵᱚ ᱵᱟᱧᱪᱟᱣ ᱫᱚᱦᱚᱭᱟ ᱦᱳᱭᱥᱮ ᱛᱚ ᱮᱱᱮᱡ ᱥᱮᱨᱮᱧ ᱫᱚ ᱟᱵᱚ ᱫᱚ ᱮᱠᱟᱞ ᱛᱮᱜᱮ ᱞᱟᱹᱠᱛᱤ ᱠᱟᱱ ᱛᱟᱵᱚᱱᱟ ᱟᱨ ᱮᱱᱮᱡ ᱥᱤᱨᱤᱧ ᱠᱩᱥᱤᱭᱟᱜ ᱥᱮ ᱮᱱᱮᱡ ᱥᱮᱨᱮᱧ ᱫᱩᱞᱟᱹᱲᱟ ᱮᱱᱮᱡ ᱥᱮᱨᱮᱧ ᱪᱟᱨᱪᱟ ᱤᱫᱤ ᱦᱚᱸ ᱮᱠᱫᱚᱢ ᱞᱟᱹᱠᱛᱤ ᱠᱟᱱ ᱛᱟᱵᱚᱱ ᱜᱮᱭᱟ ᱦᱚᱭᱥᱮ
ᱦᱳᱭ
ᱮᱱᱮᱡ ᱥᱮᱨᱮᱧ ᱡᱚᱫᱤ ᱵᱟᱵᱚ ᱪᱟᱨᱪᱟ ᱤᱫᱤᱭᱟ
ᱦᱮᱸ ᱢᱟ ᱢᱮ ᱢᱮ ᱞᱟᱹᱭᱫᱟᱹᱧ ᱟᱵᱚᱣᱟᱜ ᱮᱱᱮᱡ ᱥᱮᱨᱮᱧ ᱡᱩᱫᱤ ᱵᱟᱵᱚᱱ ᱪᱟᱨᱪᱟ ᱤᱫᱤᱭᱟ ᱛᱟᱞᱮ ᱟᱵᱚᱱᱟᱜ ᱞᱟᱭᱼᱞᱟᱠᱪᱟᱨ ᱫᱚ ᱟᱸ ᱦᱤᱲᱤᱧ ᱤᱫᱤᱜᱼᱟ ᱥᱮ ᱟᱫ ᱤᱫᱤᱜᱼᱟ ᱵᱟᱝ
ᱦᱳᱭ ᱦᱳᱭ ᱮᱠᱫᱚᱢ ᱮᱠᱫᱚᱢ ᱥᱟᱹᱨᱤ ᱠᱟᱛᱷᱟ ᱜᱮ
ᱟᱪᱪᱷᱟ ᱞᱟᱹᱭᱫᱟᱹᱧ ᱟᱯᱮ ᱥᱮᱫ ᱫᱚ ᱱᱚᱣᱟ ᱵᱟᱦᱟ ᱠᱚᱫᱚ ᱦᱩᱭ ᱵᱟᱲᱟᱜ ᱜᱮᱭᱟ ᱥᱮ ᱵᱟᱝ ᱵᱟᱦᱟ ᱯᱚᱨᱚᱵᱽ
ᱵᱟᱦᱟ ᱯᱚᱨᱚᱵᱽ ᱦᱟᱝ ᱦᱮᱸ ᱵᱟᱦᱟ ᱯᱚᱨᱚᱵᱽ ᱦᱩᱭᱩᱜ ᱜᱮᱭᱟ ᱵᱟᱦᱟ ᱯᱷᱟᱹᱜᱩᱱ ᱵᱚᱸᱜᱟ ᱦᱩᱭᱩᱜ ᱜᱮᱭᱟ ᱥᱮ ᱜᱚᱴᱟ ᱜᱮ ᱵᱟᱦᱟ ᱢᱟᱛᱚ ᱦᱩᱭᱩᱜ ᱜᱮ
ᱦᱮᱸ ᱟᱫᱚ ᱟᱯᱮ ᱥᱮᱫ ᱫᱚ ᱵᱟᱦᱟ ᱵᱚᱸᱜᱟ ᱪᱮᱫ ᱞᱮᱠᱟ ᱠᱚ ᱢᱟᱱᱟᱣ ᱜᱮᱭᱟ ᱟᱨ ᱛᱤᱱᱟᱹᱜ ᱫᱤᱱ ᱠᱚ ᱢᱟᱱᱟᱣ ᱜᱮᱭᱟ
ᱦᱮᱸ ᱪᱮᱫ ᱞᱮᱠᱟ ᱠᱚ ᱢᱟᱱᱟᱣ ᱜᱮᱭᱟ ᱵᱟᱝ ᱦᱟᱸ ᱢᱟᱱᱮ ᱵᱟᱦᱟ ᱵᱚᱸᱜᱟ ᱫᱚ ᱦᱩᱭᱩᱜ ᱦᱩᱭ ᱫᱚ ᱦᱩᱭᱩᱜ ᱜᱮᱭᱟ ᱟᱫᱚ ᱡᱮ ᱟᱭᱢᱟ ᱟᱭᱢᱟ ᱡᱟᱭᱜᱟ ᱴᱚᱴᱷᱟ ᱠᱚᱨᱮ ᱫᱚ ᱟᱹᱰᱤ ᱵᱷᱟᱹᱜᱤ ᱞᱮᱠᱟ ᱛᱮ ᱵᱟᱦᱟ ᱵᱚᱸᱜᱟ ᱢᱟᱱᱟᱣ ᱦᱩᱭᱩᱜ ᱜᱮᱭᱟ ᱥᱮ ᱚᱱᱮ ᱚᱱ ᱚᱱᱠᱟ ᱞᱮᱠᱟ ᱫᱚ ᱵᱟᱦᱟ ᱵᱚᱸᱜᱟ ᱫᱚ ᱢᱟᱱᱟᱣ ᱫᱚ ᱵᱟᱝ ᱦᱩᱭᱩᱜ ᱜᱮᱭᱟ ᱴᱷᱤᱠ ᱜᱮᱭᱟ ᱛᱚ ᱢᱟᱱᱮ ᱵᱟ ᱤᱧ ᱫᱚ ᱩᱱᱟᱹᱜ ᱟᱛᱳ ᱠᱚᱨᱮ ᱵᱟᱹᱧ ᱛᱟᱦᱮᱱ ᱜᱮᱭᱟ ᱥᱮ ᱟᱫᱚ ᱩᱱᱟᱹᱜ ᱵᱟᱹᱧ ᱧᱮᱞ ᱟᱠᱟᱫᱟ ᱟᱫᱚ ᱡᱟᱸᱦᱟ ᱴᱚᱠᱩᱧ ᱧᱮᱞ ᱟᱠᱟᱫᱟ ᱚᱱᱟ ᱜᱤᱧ ᱞᱟᱹᱭ ᱟᱢ ᱠᱟᱱᱟ ᱦᱮᱸ ᱵᱮᱥᱤ ᱵᱟᱹᱧ ᱧᱮᱞ ᱟᱠᱟᱫᱟ ᱟᱫᱚ ᱵᱟᱹᱧ ᱞᱟᱹᱭ ᱫᱟᱲᱮᱭᱟᱢ ᱠᱟᱱᱟ ᱵᱟᱦᱟ ᱚᱱᱠᱟ ᱪᱮᱫᱠᱟ ᱠᱚ ᱢᱟᱱᱟᱣᱟ
ᱥᱟᱱᱟᱢ ᱟᱹᱛᱩ ᱟᱹᱛᱩ ᱜᱮᱵᱚᱱ ᱢᱟᱱᱟᱣᱮᱫ ᱠᱟᱱᱟ ᱟᱫᱚ ᱟᱢ ᱫᱚ ᱥᱚᱨᱦᱟᱭ ᱥᱚᱨᱦᱟᱭ ᱫᱚ ᱦᱟᱹᱛᱤ ᱞᱮᱠᱟᱱ ᱯᱚᱨᱚᱵᱽ ᱵᱩᱱ ᱢᱟᱱᱟᱣ ᱜᱮᱭᱟ ᱛᱚ ᱱᱚᱣᱟ ᱥᱚᱦᱨᱟᱭ ᱯᱚᱨᱚᱵᱽ ᱫᱚ ᱟᱢ ᱟᱯᱮ ᱥᱮᱫ ᱫᱚᱠᱚ ᱢᱟᱱᱟᱣ ᱜᱮᱭᱟ ᱥᱮ ᱵᱟᱝᱟ
ᱦᱳᱭ ᱦᱳᱭ ᱢᱟᱱᱟᱣ ᱜᱮᱭᱟ ᱠᱚ ᱥᱚᱨᱦᱟᱭ ᱯᱚᱨᱚᱵᱽ ᱫᱚ ᱥᱚᱦᱨᱟᱭ ᱫᱚ ᱵᱟᱠᱷᱟᱱ ᱫᱚ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ ᱥᱚᱨᱦᱟᱭ ᱯᱚᱨᱚᱵᱽ ᱡᱩᱫᱤ ᱵᱟᱵᱚᱱ ᱢᱟᱱᱟᱣ ᱵᱟᱠᱷᱟᱱ ᱫᱚ ᱪᱮᱫ ᱵᱚ ᱢᱟᱱᱟᱣᱟ ᱞᱟᱹᱭ ᱢᱮ
ᱟᱪᱪᱷᱟ ᱞᱟᱹᱭ ᱮᱫᱤᱧ ᱥᱚᱦᱛᱟᱭ ᱯᱚᱨᱚᱵᱽ ᱫᱚ ᱚᱠᱟ ᱡᱚᱦᱚᱜ ᱵᱚᱱ ᱢᱟᱱᱟᱣ ᱜᱮᱭᱟ ᱚᱠᱟ ᱵᱚᱸᱜᱟ
ᱮᱸ ᱥᱚᱦᱨᱟᱭ ᱯᱚᱨᱚᱵᱽ ᱟᱞᱮ ᱥᱮᱱ ᱢᱟᱱᱮ ᱵᱟᱨ ᱵᱟᱨ ᱫᱷᱟᱣ ᱟᱵᱚ ᱵᱚᱱ ᱢᱟᱱᱟᱣᱮᱫ ᱠᱟᱱ ᱜᱮᱭᱟ ᱥᱮ ᱮᱴᱟᱜ ᱮᱴᱟᱜ ᱴᱚᱴᱷᱟ ᱚᱠᱟ ᱚᱠᱟ ᱴᱚᱴᱷᱟ ᱨᱮ ᱥᱚᱨᱦᱟᱭ ᱪᱟᱸᱫᱳ ᱠᱚ ᱢᱟᱱᱟᱣᱟ ᱟᱨ ᱚᱠᱟ ᱚᱠᱟ ᱚᱠᱟ ᱴᱚᱴᱷᱟ ᱨᱮᱫᱚ ᱯᱩᱥ ᱪᱟᱸᱫᱳ ᱢᱟᱱᱮ ᱨᱟᱵᱟᱝ ᱫᱤᱱ ᱛᱚ ᱟᱞᱮ ᱥᱮᱱ ᱢᱮᱱ ᱫᱚ ᱤᱧ ᱡᱟᱦᱟ ᱥᱮᱫ ᱢᱟᱱᱮ ᱟᱛᱩ ᱨᱮᱱ ᱠᱟᱹᱱᱟᱹᱧ ᱟᱫᱚ ᱚᱱᱛᱮ ᱫᱚ ᱯᱩᱥ ᱵᱚᱸᱜᱟ ᱠᱚ ᱢᱟᱱᱟᱣ ᱜᱮᱭᱟ ᱥᱚᱨᱦᱟᱭ ᱫᱚ
ᱟᱨᱠᱤ
ᱟᱫᱚ ᱚᱱᱛᱮ ᱫᱚ ᱱᱚᱣᱟ ᱥᱚᱨᱦᱟᱭ ᱟᱨ ᱥᱟᱠᱨᱟᱛ ᱫᱚ ᱡᱟᱹᱱᱤᱡ ᱠᱷᱟᱱ ᱢᱤᱫ ᱥᱟᱶ ᱛᱮᱜᱮ ᱦᱩᱭᱩᱜ ᱜᱮᱭᱟ ᱵᱟᱝ
ᱦᱳᱭ ᱦᱳᱭ ᱦᱳᱭ ᱦᱮᱸ ᱥᱚᱨᱦᱟᱭ ᱢᱩᱪᱟᱹᱫ ᱠᱟᱛᱮᱜ ᱥᱟᱠᱨᱟᱛ ᱦᱩᱭᱩᱜ ᱜᱮᱭᱟ
ᱥᱟᱠᱨᱟᱛᱚᱜ-ᱟ ᱟᱫᱚ ᱟᱞᱮ ᱥᱮᱫ ᱫᱚ ᱱᱚᱣᱟ ᱫᱚ ᱱᱚᱣᱟ ᱫᱟᱸᱥᱟᱭ ᱵᱚᱸᱜᱟ ᱢᱩᱪᱟᱹᱫ ᱢᱩᱪᱟᱹᱫ ᱢᱮᱱ ᱫᱚ ᱩᱱ ᱚᱠᱛᱚ ᱱᱚᱣᱟ ᱦᱩᱭᱩᱜ ᱜᱮᱭᱟ ᱱᱚᱣᱟ ᱥᱚᱨᱦᱟᱭ ᱯᱚᱨᱟᱵ
ᱟᱪᱪᱷᱟ ᱟᱨ ᱛᱚᱵᱮ ᱯᱩᱥ ᱵᱚᱸᱜᱟ ᱫᱚ ᱟᱯᱮ ᱥᱮᱱ ᱫᱚ ᱛᱟᱦᱚᱞᱮ ᱥᱟᱠᱨᱟᱛ ᱦᱩᱭᱩᱜ ᱜᱮᱭᱟ ᱦᱚᱸ ᱛᱟᱭ ᱛᱚ
ᱦᱳᱭ ᱚᱸᱰᱮ ᱦᱩᱲᱩ ᱠᱚᱠᱚ ᱨᱟᱠᱟᱵ ᱵᱟᱲᱟᱭᱟ ᱟᱨ ᱦᱩᱲᱩ ᱠᱚ ᱨᱟᱠᱟᱵ ᱵᱟᱲᱟ ᱠᱟᱛᱮᱫ ᱟᱫᱚ ᱠᱚ ᱥᱟᱠᱨᱟᱛᱚᱜ-ᱟ ᱢᱟᱱᱮ ᱡᱚᱢ ᱯᱩᱨᱟᱹᱣ ᱟᱠᱚ ᱡᱟᱦᱟᱸ ᱠᱚ ᱢᱮᱱ
ᱦᱩᱸ ᱟᱨ ᱟᱯᱮ ᱥᱮᱱ ᱪᱮᱫᱠᱟ ᱚᱱᱟ ᱡᱚᱢ ᱯᱩᱨᱟᱹᱣ ᱠᱚ ᱥᱟᱠᱨᱟᱛ ᱟᱞᱮ ᱥᱮᱱ ᱦᱚᱸ ᱢᱟᱱᱮ ᱚᱱᱠᱟ ᱜᱮ ᱢᱟᱱᱮ ᱦᱩᱲᱩ ᱠᱚ ᱨᱟᱠᱟᱵ ᱠᱟᱛᱮᱜ ᱡᱚᱛᱚ ᱥᱟᱢᱴᱟᱣ ᱚᱲᱟᱜ ᱨᱮ ᱟᱹᱜᱩ ᱠᱟᱛᱮᱜ ᱮᱠᱫᱚᱢ ᱡᱚᱛᱚ ᱢᱟᱱᱮ ᱡᱩᱲᱳᱣ ᱤᱭᱟᱹ ᱠᱟᱛᱮ ᱠᱟᱛᱮᱫ ᱛᱟᱨᱯᱚᱨᱮ ᱥᱚᱨᱦᱟᱭ ᱠᱚ ᱢᱟᱱᱟᱣ ᱜᱮᱭᱟ
ᱟᱪᱪᱷᱟ ᱞᱟᱹᱭ ᱫᱟᱹᱧ ᱟᱹᱰᱤ ᱜᱟᱱ ᱞᱟᱝ ᱛᱷᱩᱛᱤ ᱠᱮᱫᱟ ᱟᱫᱚ ᱜᱟᱯᱟ ᱞᱟᱝ ᱛᱷᱩᱛᱤᱭᱟ ᱦᱳᱭ
ᱦᱳᱭ ᱦᱳᱭ ᱦᱳᱭ
ᱦᱳᱭ ᱚᱠᱛᱚ ᱠᱚᱦᱚᱸ ᱦᱩᱭ ᱤᱫᱤᱜ ᱠᱟᱱᱟ ᱟᱨ ᱱᱤᱭᱟᱹ ᱵᱮᱲᱟ ᱫᱚ ᱱᱤᱝᱠᱟᱹ ᱜᱮ
ᱦᱳᱭ ᱢᱟ ᱴᱷᱤᱠ ᱜᱮᱭᱟ
ᱦᱳᱭ